ᱦᱮᱞᱳ
ᱦᱮᱸ ᱡᱚᱦᱟᱨ ᱜᱮ᱾
ᱦᱮᱸ ᱡᱚᱦᱟᱨ ᱜᱮ᱾
ᱪᱮᱫ ᱞᱮᱠᱟ ᱢᱮᱱᱟᱜ ᱢᱮᱭᱟ ᱛᱟᱦᱚᱞᱮ?
ᱦᱩᱸ ᱵᱷᱟᱜᱤ ᱜᱮ ᱢᱤᱱᱟᱹᱧᱟ᱾ ᱟᱢ ᱪᱮᱫ ᱞᱮᱠᱟ ᱢᱮᱱᱟᱜ ᱢᱮᱭᱟ᱾
ᱤᱧ ᱦᱚᱸ ᱱᱟᱯᱟᱭ ᱜᱮ ᱦᱮᱱᱟᱜ ᱟᱠᱟᱫᱤᱧᱟ᱾
ᱚ ᱟᱨ ᱜᱸᱷᱟᱨᱚᱡᱽ ᱠᱚᱨᱮ ᱡᱚᱛᱚ ᱦᱚᱲ ᱜᱮ ᱱᱟᱯᱟᱭ ᱜᱮ ᱢᱮᱱᱟᱜ ᱯᱮᱭᱟ᱾
ᱦᱮᱸ ᱡᱚᱛᱚ ᱦᱚᱲ ᱜᱮᱞᱮ ᱱᱟᱯᱟᱭ ᱜᱮᱭᱟ᱾
ᱦᱚᱸ ᱛᱮᱦᱮᱧ ᱫᱚ ᱛᱟᱦᱚᱞᱮ ᱚᱱᱟ ᱨᱚᱱᱚᱲ ᱨᱮᱱᱟᱜ
ᱦᱮᱸ ᱟᱯᱮ ᱦᱚᱸ ᱱᱟᱯᱟᱭ ᱜᱮ ᱢᱮᱱᱟᱜ
ᱦᱮᱸ ᱟᱞᱮ ᱦᱚᱸ ᱱᱟᱯᱟᱭ ᱜᱮ ᱢᱮᱱᱟᱜ ᱞᱮᱭᱟ᱾ ᱦᱮᱸ ᱦᱮᱸ ᱱᱟᱯᱟᱭ ᱜᱮ ᱢᱮᱱᱟᱜ ᱞᱮᱭᱟ᱾
ᱛᱮᱦᱮᱧᱟᱜᱼᱟ ᱜᱟᱞᱢᱟᱨᱟᱣ ᱫᱚ ᱛᱟᱦᱚᱞᱮ ᱛᱮᱦᱮᱧ ᱫᱚ ᱚᱱᱟ ᱵᱷᱮᱱᱛᱟ ᱠᱟᱛᱷᱟ ᱡᱮᱢᱚᱱ ᱵᱟᱯᱞᱟ ᱠᱚᱨᱮᱱᱟᱜ ᱢᱟᱱᱮ ᱡᱷᱚᱛᱚ ᱨᱮᱱᱟᱜ ᱜᱮ ᱡᱟᱦᱟᱸ ᱠᱚ ᱵᱷᱮᱱᱛᱟ ᱠᱟᱛᱷᱟᱢ ᱵᱟᱰᱟᱭᱟ᱾ ᱚᱱᱟ ᱠᱚ ᱤᱫᱤ ᱠᱟᱛᱮ ᱜᱮᱞᱟᱝ ᱜᱟᱯᱟᱞ ᱢᱟᱨᱟᱣᱼᱟ᱾
ᱦᱮᱸ ᱦᱮᱸ ᱴᱷᱤᱠ ᱜᱮᱭᱟ᱾
ᱦᱮᱸ ᱛᱟᱦᱚᱞᱮ ᱟᱸ ᱮᱦᱚᱵ ᱤᱧ ᱞᱟᱹᱭᱮᱫᱼᱟ᱾ ᱯᱩᱭᱞᱩ ᱫᱚ ᱦᱱᱟᱜ
ᱦᱮᱸ
ᱟᱸ ᱡᱟᱦᱟᱸ ᱵᱟᱯᱞᱟ ᱨᱮᱱᱟᱜ ᱵᱷᱮᱱᱛᱟ ᱠᱟᱛᱷᱟ, ᱚᱱᱟ ᱞᱮᱯᱮᱡ ᱛᱤᱨᱤᱞ ᱢᱮᱱᱛᱮ ᱫᱚ ᱪᱮᱫ ᱵᱚᱱ ᱢᱮᱛ ᱛᱟᱜ ᱢᱮᱛᱟᱜ ᱜᱮᱭᱟ ᱡᱩᱫᱤᱢ ᱞᱟᱹᱭ ᱫᱟᱲᱮᱭᱟᱼᱜ ᱠᱤᱭᱟ ᱟᱹᱰᱤ ᱱᱟᱯᱟᱭ ᱠᱚᱜᱼᱟ᱾
ᱟᱪᱪᱷᱟ ᱟᱞᱮᱯᱮ ᱛᱮᱤᱨᱞ ᱵᱟᱝ? ᱩᱸ ᱞᱮᱯᱮᱡ ᱛᱮᱤᱨᱤᱞ ᱫᱚ᱾ ᱮᱯᱤᱡ ᱛᱮᱤᱨᱤᱞ ᱨᱮᱱᱟᱜ ᱩᱱᱟᱹᱜ ᱫᱤᱥᱟᱹ ᱵᱟᱝ ᱦᱤᱡᱩᱜ ᱠᱟᱱᱟ᱾ ᱠᱟᱹᱴᱤᱡ ᱵᱟᱲᱟᱭ ᱠᱟᱱᱟᱢ ᱟᱢ ᱜᱮᱮ ᱞᱟᱹᱭ ᱢᱮᱥᱮ᱾
ᱦᱮᱸ ᱚᱱᱟ ᱫᱚ ᱛᱟᱦᱚᱞᱮ ᱤᱧ ᱜᱤᱧ ᱞᱟᱹᱭᱮᱫᱼᱟ᱾ ᱚᱱᱟ ᱫᱚ ᱱᱟᱜ ᱥᱟᱥᱟᱝ ᱵᱚᱱ ᱢᱮᱛᱟᱜᱼᱟ᱾
ᱚ ᱟᱪᱪᱷᱟ ᱟᱪᱪᱷᱟ ᱦᱮᱸ ᱞᱮᱯᱮᱡ ᱛᱮᱤᱨᱩ ᱥᱟᱥᱟᱝ᱾
ᱦᱮᱸ
ᱟᱪᱪᱷᱟ ᱤᱧᱦ ᱛᱟᱦᱚᱞᱮ ᱠᱤᱪᱷᱩ ᱠᱩᱠᱞᱤᱧ ᱫᱚᱦᱚᱭᱮᱜᱼᱟ᱾ ᱟᱢ ᱚᱱᱟ ᱵᱷᱮᱱᱛᱟ ᱠᱟᱛᱷᱟ ᱨᱮᱱᱟᱜ ᱢᱮᱱᱮᱫ ᱞᱟᱹᱭᱟᱹᱧ ᱢᱮ᱾ ᱡᱮᱢᱚᱱ ᱦᱮᱸ- ᱦᱮᱸ ᱦᱮᱸ ᱟᱪᱪᱷᱟ ᱛᱩᱭᱩ ᱫᱮᱨᱮᱧ ᱢᱟᱱᱮ ᱟᱢᱮᱢ ᱵᱟᱰᱟᱭᱟ᱾
ᱦᱮᱸ ᱚᱱᱟ ᱫᱚ ᱱᱟᱜ ᱢᱟᱹᱨᱤᱪ ᱤᱧᱸ ᱞᱟᱹᱭᱮᱜᱼᱟ᱾
ᱦᱮᱸ ᱦᱮᱸ ᱟᱹᱰᱤ ᱡᱚᱛᱷᱟᱛ ᱟᱹᱰᱤ ᱡᱚᱛᱷᱟᱛ᱾ ᱟᱨ ᱡᱮᱢᱚᱱ ᱚᱲᱟᱜ ᱨᱮ ᱪᱚᱴᱚ ᱫᱚᱱ ᱜᱳᱡ᱾
ᱚᱱᱟ ᱫᱚ ᱟᱠᱟᱞ ᱱᱟᱦᱟᱼᱜ᱾
ᱦᱮᱸ ᱟᱠᱟᱞ ᱟᱨ ᱵᱟᱝᱠᱷᱟᱱ ᱱᱚᱝᱠᱟ ᱦᱚᱸᱵᱚᱱ ᱞᱟᱹᱭ ᱫᱟᱲᱮᱭᱟᱜᱼᱟ, ᱡᱮ ᱡᱚᱢᱟᱜ ᱵᱟᱹᱱᱩᱜᱼᱟ᱾ ᱠᱤ ᱟᱫᱚ ᱡᱚᱢᱟᱜᱼᱟ ᱵᱟᱱᱩᱜ ᱢᱟᱱᱮ ᱜᱮ ᱛᱚ ᱟᱵᱚ ᱫᱚ ᱟᱠᱟᱞ ᱜᱮ ᱵᱟᱱᱜ ᱵᱩᱡᱷᱣᱼᱟ᱾
ᱦᱮᱸ ᱛᱟᱦᱚᱞᱮ ᱤᱧ ᱥᱮᱫ ᱠᱷᱱᱟᱜ ᱟᱨ ᱢᱤᱫᱴᱟᱝ ᱠᱩᱠᱞᱤ᱾ ᱛᱟᱞᱟ ᱚᱲᱟᱜ ᱢᱮᱱᱛᱮᱮᱫᱚ ᱱᱟᱦᱟᱜ ᱪᱮᱫ ᱵᱚᱱ ᱵᱩᱡᱷᱟᱹᱣᱼᱟ?
ᱛᱟᱞᱟ ᱚᱲᱟᱜ ᱩᱸ ᱛᱟᱞᱟ ᱚᱲᱟᱜ ᱢᱟᱱᱮ ᱟᱯᱱᱟᱨ ᱨᱮ ᱢᱟᱱᱮ ᱟᱯᱱᱟᱨ ᱡᱟᱦᱟᱸ ᱡᱟᱦᱟᱸ ᱟᱨᱠᱤ᱾
ᱚᱱᱟᱜᱮ ᱦᱩᱭᱩᱜᱼᱟ᱾
ᱦᱩᱸ ᱟᱪᱪᱷᱟ ᱛᱟᱲᱟᱢ ᱜᱟᱸᱰᱮ ᱢᱟᱱᱮ ᱟᱢ ᱢᱟᱱᱮ ᱪᱮᱫ ᱮᱢ ᱵᱟᱰᱟᱭᱟ᱾ ᱛᱟᱲᱟᱢ ᱜᱟᱸᱰᱮ ᱢᱟᱱᱮ ᱪᱮᱫ?
ᱦᱮᱸ ᱚᱱᱟ ᱫᱚ ᱱᱟᱜ ᱡᱚᱠᱷᱚᱱ ᱢᱟᱨᱟᱝᱼᱤᱡ ᱮ ᱛᱟᱦᱮᱱᱟ᱾ ᱠᱩᱲᱤ ᱜᱤᱫᱽᱨᱟᱹ ᱡᱚᱠᱷᱚᱱ ᱩᱱᱤ ᱠᱷᱚᱱ ᱦᱩᱰᱤᱧᱼᱤᱡ ᱠᱚ ᱜᱚᱝᱮᱭᱟ ᱡᱟᱦᱟᱸᱭ ᱦᱟᱹᱱᱤ ᱢᱟᱨᱟᱝᱼᱤᱡ ᱰᱟᱺᱜᱩᱭᱣᱟᱹ ᱛᱮ ᱛᱟᱦᱮᱱ ᱠᱟᱱ ᱫᱚᱭ ᱚᱱᱟᱜ ᱜᱮ ᱱᱟᱜ ᱛᱟᱲᱟᱢ ᱜᱟᱸᱰᱮ ᱵᱚᱱ ᱢᱮᱛᱟᱜ ᱠᱟᱱᱟ ᱾
ᱛᱟᱲᱟᱢ ᱜᱟᱸᱰᱮ ᱵᱚᱱ ᱢᱮᱛᱟᱜᱼᱟ ᱾ᱦᱮᱸ, ᱟᱹᱰᱤ ᱡᱚᱛᱷᱟᱛ ᱛᱮᱞᱟ ᱟᱹᱰᱤ ᱡᱚᱛᱷᱟᱛ ᱟᱨᱦᱚᱸ ᱡᱩᱫᱤ ᱚᱱᱠᱟᱱᱟᱜ ᱠᱩᱠᱞᱤ ᱢᱮᱱᱟᱜ ᱠᱷᱟᱱ, ᱠᱩᱠᱞᱤ ᱫᱚᱦᱚ ᱫᱟᱲᱮᱭᱟᱜᱼᱟ ᱟᱢ ᱤᱧ ᱴᱷᱮᱱ ᱾ ᱛᱚ, ᱡᱚᱛᱚ ᱴᱩᱠᱩᱧ ᱵᱟᱲᱟᱭᱟ ᱤᱧᱤᱧ ᱞᱟᱹᱭᱟ ᱾
ᱦᱮᱸ, ᱛᱟᱢᱵᱟ ᱛᱩᱨᱥᱤ ᱚᱱᱟ ᱫᱚ ᱱᱟᱜ ᱪᱮᱫ ᱵᱚᱱ ᱢᱮᱛᱟᱜᱼᱟ?
ᱛᱟᱢᱵᱟ ᱛᱩᱨᱥᱤ, ᱛᱟᱢᱵᱟ ᱛᱩᱨᱥᱤ ᱫᱚ ᱦᱩᱭᱩᱜ ᱠᱟᱱᱟ ᱡᱟᱦᱟᱸ ᱠᱤᱨᱤᱭᱟᱹ ᱵᱚᱱ ᱦᱟᱛᱟᱣᱟ ᱟᱨᱠᱤ ᱥᱚᱯᱚᱫ ᱵᱚᱱ ᱦᱟᱛᱟᱣᱟ, ᱚᱱᱟ ᱜᱮᱵᱚᱱ ᱢᱮᱛᱟᱜ ᱠᱟᱱᱟ ᱛᱟᱢᱵᱟ ᱛᱩᱨᱥᱤ ᱾
ᱦᱮᱸ, ᱚᱱᱟ ᱜᱮ ᱦᱩᱭᱩᱜᱼᱟ ᱾
ᱦᱮᱸ ᱟᱨ ᱛᱤᱸᱜᱩ ᱨᱩᱣᱟᱹ ᱢᱟᱱᱮ ᱵᱟᱲᱟᱭ ᱢᱮᱱᱟᱜ-ᱟ?
ᱦᱮᱸ, ᱚᱱᱟ ᱫᱚ ᱨᱮᱸᱜᱮᱡ ᱡᱟᱞᱟ ᱾
ᱨᱮᱸᱜᱮᱡ ᱡᱟᱞᱟ, ᱦᱮᱸ ᱦᱮᱸ ᱨᱮᱸᱜᱮᱡ ᱡᱟᱞᱟ ᱾
ᱟᱨ ᱢᱤᱫᱴᱟᱝ ᱠᱩᱠᱞᱤ ᱱᱟᱜ, ᱵᱷᱮᱱᱛᱟ ᱠᱟᱛᱷᱟ ᱜᱮ᱾ ᱜᱮᱞᱮ ᱦᱩᱲᱩ ᱨᱮᱭᱟᱜ ᱟᱬᱜᱚᱢ ᱚᱱᱟ ᱢᱮᱱᱛᱮ ᱫᱚ ᱪᱮᱫ ᱵᱚᱱ ᱢᱮᱛᱟᱜᱼᱟ?
ᱜᱮᱞᱮ ᱦᱩᱲᱩ ᱨᱮ ᱟᱬᱜᱚᱢ ᱢᱟᱱᱮ ᱡᱟᱦᱟᱸ ᱥᱟᱹᱛ ᱠᱟᱹᱢᱤ ᱨᱮ ᱚᱥᱟᱹᱜᱩᱱ ᱠᱟᱜ ᱟᱨᱠ ᱤ ᱡᱟᱦᱟᱸ ᱥᱟᱹᱜᱩᱱ ᱠᱟᱹᱢᱤ ᱦᱩᱭᱩᱜᱼᱟ, ᱚᱱᱟ ᱚᱥᱟᱹᱜᱩᱱ ᱜᱮ, ᱢᱟᱱᱮ ᱥᱟᱹᱛ ᱠᱟᱹᱢᱤ ᱚᱥᱟᱹᱜᱩᱱ ᱠᱟᱜ ᱡᱟᱦᱟᱸ ᱚᱱᱟ ᱜᱮᱵᱚᱱ ᱢᱮᱛᱟᱜ ᱠᱟᱱᱟ ᱜᱮᱞᱮ ᱦᱩᱲᱩ ᱨᱮ ᱟᱬᱜᱚᱢ ᱾
ᱦᱮᱸ ᱟᱨ ᱢᱤᱫᱴᱟᱹᱝ ᱵᱷᱮᱱᱛᱟ ᱠᱟᱛᱷᱟ, ᱞᱚ ᱥᱟᱨᱮᱡ ᱢᱮᱱᱛᱮ ᱫᱚ ᱡᱩᱫᱤᱢ ᱵᱟᱲᱟᱭ ᱠᱷᱟᱱ ᱠᱟᱹᱴᱤᱡ ᱮᱢ ᱞᱟᱹᱭ ᱞᱮᱠᱷᱟᱱ ᱟᱹᱰᱤ ᱱᱟᱯᱟᱭ ᱠᱚᱜᱼᱟ ᱾
ᱟᱪᱪᱷᱟ, ᱞᱚ ᱥᱟᱨᱮᱡ ᱫᱚ ᱟᱵᱚ ᱡᱟᱦᱟᱸ ᱵᱚᱱ ᱵᱩᱡᱷᱟᱹᱣᱟ, ᱢᱟᱱᱮ ᱨᱟᱺᱰᱤ ᱡᱟᱦᱟᱸ, ᱟᱨᱠᱤ ᱡᱟᱦᱟᱸᱭ ᱢᱟᱱᱮ ᱮᱨᱟ ᱟᱨ ᱢᱟᱱᱮ ᱛᱨᱤ ᱯᱩᱨᱩᱥ ᱢᱚᱫᱽᱫᱷᱮ ᱨᱮ ᱡᱟᱦᱟᱸᱭ ᱡᱩᱫᱤ ᱠᱤᱱ ᱜᱚᱡ ᱞᱮᱱᱠᱷᱟᱱ ᱡᱟᱦᱟᱸᱭ ᱢᱟᱱᱮ, ᱛᱟᱦᱮᱱᱟᱭ ᱟᱹᱠᱤᱱ ᱢᱚᱫᱽᱫᱷᱮ ᱨᱮ ᱩᱱᱤ ᱜᱮ ᱦᱟᱸᱜ ᱨᱟᱺᱰᱤ ᱠᱟᱛᱮ ᱛᱟᱦᱮᱱᱟᱭ, ᱚᱱᱟ ᱜᱮ ᱞᱚ ᱥᱟᱨᱮᱡ ᱵᱚᱱ ᱞᱟᱹᱭᱟ ᱾ ᱦᱮᱸ ᱟᱨ ᱟᱢᱮᱢ ᱞᱟᱹᱭ ᱞᱮᱠᱷᱟᱱ, ᱱᱚᱣᱟ ᱢᱟᱱᱮ ᱞᱚᱞᱚ ᱦᱟᱛᱟᱝ ᱦᱚᱲ, ᱢᱟᱱᱮ ᱱᱚᱣᱟ ᱨᱮᱱᱟᱜ ᱢᱮᱱᱮᱫ ᱫᱚ ᱪᱮᱫ?
ᱦᱮᱸ ᱱᱟᱜ ᱟᱢ ᱡᱟᱦᱟᱸ ᱞᱮᱠᱟᱢ ᱢᱮᱱ ᱠᱮᱫᱼᱟ, ᱞᱚ ᱥᱟᱨᱮᱡ ᱢᱮᱱᱛᱮ ᱫᱚ ᱚᱱᱟ ᱨᱟᱺᱰᱤ ᱜᱮ ᱱᱟᱜ ᱠᱚ ᱵᱩᱡᱷᱟᱹᱜᱼᱟ ᱾
ᱦᱮᱸ ᱾ ᱢᱟᱱᱮ ᱤᱧ ᱫᱚ ᱠᱚᱥᱪᱟᱱᱤᱧ ᱫᱚᱦᱚ ᱟᱠᱟᱫᱟ ᱞᱚᱞᱚ ᱦᱟᱛᱟᱝ ᱦᱚᱲ, ᱟᱨᱠᱤ ᱾
ᱚᱱᱟ, ᱚᱱᱟᱛᱮ ᱫᱚ ᱦᱩᱭᱩᱜ ᱠᱟᱱᱟ ᱤᱧᱟᱹᱜ ᱫᱚ ᱱᱟᱜ ᱫᱤᱥᱟᱹ ᱵᱟᱝ ᱦᱤᱡᱩᱜ ᱠᱟᱱ ᱛᱤᱧᱟᱹ ᱚᱱᱟ ᱫᱚ ᱾ ᱛᱟᱦᱚᱞᱮ ᱚᱱᱟ ᱫᱚ ᱟᱢᱜᱮᱢ ᱞᱟᱹᱭ ᱞᱮᱠᱷᱟᱱ ᱱᱟᱯᱟᱭ ᱠᱚᱜᱼᱟ᱾
ᱟᱪᱪᱷᱟ ᱟᱪᱪᱷᱟ, ᱞᱟᱹᱭ ᱮᱫᱟᱹᱧ ᱞᱚᱞᱚ ᱥᱟᱨᱮᱡ ᱞᱚᱞᱚ ᱦᱟᱛᱟᱝ ᱦᱚᱲ ᱢᱟᱱᱮ ᱫᱚ ᱦᱩᱭᱩᱜ ᱠᱟᱱᱟ, ᱡᱟᱦᱟᱸ ᱴᱟᱹᱭ, ᱴᱟᱹᱭ ᱥᱤᱨᱟᱹ ᱵᱚᱱ ᱢᱮᱛᱟ ᱠᱚᱣᱟ ᱟᱨᱠᱤ, ᱡᱟᱦᱟᱸᱭ ᱫᱚ ᱞᱚᱞᱚ ᱦᱟᱛᱟᱝ ᱦᱚᱲ ᱢᱟᱱᱮ ᱩᱱᱠᱩ ᱥᱟᱜ ᱜᱟᱯᱟᱞᱢᱟᱨᱟᱣ ᱴᱷᱤᱠ ᱵᱟᱝ ᱦᱩᱭᱩᱜᱼᱟ, ᱡᱟᱦᱟᱱᱟᱜ ᱟᱹᱰᱤ ᱛᱟᱲᱟᱛᱟᱲᱤ ᱠᱚ ᱟᱹᱰᱤ ᱞᱚᱜᱚᱱ ᱥᱟᱹᱦᱤᱡ ᱠᱚ ᱨᱟᱹᱜᱤ ᱜᱚᱫᱚᱜᱼᱟ, ᱚᱱᱮ ᱚᱱ ᱠᱟᱱ ᱦᱚᱲ ᱜᱮ ᱞᱚᱞᱚ ᱦᱟᱛᱟᱝ ᱦᱚᱲ ᱵᱚᱱ ᱢᱮᱛᱟ ᱠᱚ ᱠᱟᱱᱟ, ᱟᱨᱠᱤ ᱾
ᱦᱮᱸ ᱾
ᱦᱮᱸ ᱾ ᱟᱪᱪᱷᱟ, ᱤᱧ ᱢᱤᱫᱴᱟᱹᱝ ᱠᱩᱠᱞᱤᱧ ᱫᱚᱦᱚᱭᱮᱫᱟ ᱡᱮᱢᱚᱱ ᱞᱚᱴᱟ ᱫᱟᱜ, ᱵᱟᱥᱟᱝ ᱫᱟᱜ ᱢᱟᱱᱮ ᱪᱮᱫ?
ᱚᱱᱟ ᱫᱚ ᱱᱟᱜ ᱤᱧᱟᱹᱜ ᱫᱚ ᱫᱤᱥᱟᱹ ᱵᱟᱝ ᱦᱤᱡᱩᱜ ᱠᱟᱱᱟ ᱾ ᱞᱟᱹᱭ ᱞᱮᱠ
ᱟᱪᱪᱷᱟ, ᱞᱚᱴᱟ ᱫᱟᱜ ᱦᱮᱸ, ᱞᱚᱴᱟ ᱫᱟᱜ ᱵᱟᱥᱟᱝ ᱫᱟᱜ ᱫᱚ ᱦᱟᱸᱜ ᱟᱵᱚ ᱜᱚᱱᱚᱝ ᱴᱟᱠᱟ ᱵᱚᱱ ᱞᱟᱹᱭᱟ ᱾
ᱦᱮᱸ ᱾
ᱦᱮᱸ, ᱜᱚᱱᱚᱝ ᱴᱟᱠᱟ ᱟᱨ ᱡᱟᱦᱱᱟᱜ ᱠᱩᱠᱞᱤ ᱢᱮᱱᱟᱜ ᱠᱷᱟᱱ ᱟᱢ ᱦᱚᱸ ᱞᱟᱹᱭ ᱢᱮ ᱾ ᱟᱪᱪᱷᱟ, ᱟᱢ ᱚᱛ ᱩᱴᱟᱹ ᱢᱟᱱᱮᱢ ᱵᱩᱡᱟ ᱚᱛ ᱩᱴᱟᱹ ᱪᱮᱫ ᱵᱚᱱ ᱢᱮᱛᱟᱜᱼᱟ?
ᱦᱮᱸ, ᱨᱚᱲ ᱵᱮᱥ ᱴᱷᱤᱠ ᱵᱟᱝ ᱟᱸᱡᱚᱢᱚᱜ ᱠᱟᱱᱟ ᱾
ᱟᱪᱪᱷᱟ, ᱞᱟᱹᱭᱮᱫ ᱛᱟᱦᱮᱱ ᱤᱧ ᱚᱛ ᱩᱴᱟᱹ, ᱚᱛ ᱩᱴᱟᱹ ᱢᱟᱱᱮ ᱪᱮᱫ ᱵᱚᱱ ᱞᱟᱹᱭᱟ?
ᱦᱮᱸ, ᱦᱮᱸ ᱵᱟᱰᱟᱭ ᱦᱮᱱᱟᱜᱼᱟ ᱥᱩᱠᱨᱤ, ᱩᱱᱠᱩ ᱜᱮ ᱱᱟᱜ ᱚᱛ ᱩᱴᱟᱹ ᱢᱮᱱᱛᱮ ᱫᱚᱵᱚᱱ ᱵᱩᱡᱟᱹᱣ ᱠᱚᱣᱟ ᱾
ᱦᱮᱸ ᱾ ᱟᱨ ᱟᱢᱟᱜ ᱡᱟᱦᱟᱸᱱᱟᱜ ᱠᱩᱠᱞᱤ ᱢᱮᱱᱟᱜ ᱠᱷᱟᱱ ᱞᱟᱹᱭ ᱢᱮ᱾
ᱦᱮᱸ ᱢᱩᱸᱡᱽ ᱰᱷᱩᱞᱠᱤ ᱢᱮᱱᱛᱮ ᱫᱚ ᱚᱠᱟ ᱵᱚᱱ ᱢᱮᱛᱟᱜᱼᱟ?
ᱟᱪᱪᱷᱟ ᱢᱩᱸᱡ ᱰᱷᱩᱞᱠᱤ ᱫᱚ ᱠᱷᱟᱹᱡᱟᱹᱲᱤ ᱵᱚᱱ ᱢᱮᱛᱟᱜᱼᱟ᱾
ᱦᱮᱸ ᱚᱱᱟᱜᱮ᱾
ᱟᱪᱪᱷᱟ ᱤᱧ ᱢᱤᱫᱴᱮᱱ ᱠᱩᱠᱞᱤᱧ ᱫᱚᱦᱚᱭᱮᱫᱼᱟ ᱡᱮᱢᱚᱱᱼᱼ ᱛᱮᱞᱠᱩᱯᱤ ᱵᱟᱨᱱᱤ ᱧᱮᱞ ᱥᱮᱱ ᱢᱟᱱᱮ ᱚᱱᱟ ᱨᱮᱱᱟᱜ ᱢᱮᱱᱮᱫ ᱪᱮᱫ‍?
ᱦᱮᱸ ᱚᱱᱟ ᱫᱚ ᱱᱟᱜ ᱜᱚᱡ ᱜᱮ ᱱᱟᱜ ᱦᱩᱭᱩᱜᱼᱟ᱾
ᱦᱮᱸ ᱦᱮᱸ ᱜᱚᱡ ᱜᱮ᱾
ᱟᱨ ᱢᱤᱫᱴᱟᱝ ᱠᱩᱠᱞᱤ ᱱᱟᱦᱟᱜ ᱠᱚᱭᱚᱜ ᱦᱚᱨ ᱨᱮ ᱛᱟᱦᱮᱱᱟ ᱚᱱᱟ ᱫᱚ ᱚᱠᱟ ᱪᱮᱫ ᱵᱚᱱ ᱢᱮᱛᱟᱜᱼᱟ?
ᱟᱪᱪᱷᱟ ᱠᱚᱭᱚᱜ ᱦᱚᱨ ᱨᱮ ᱛᱟᱦᱮᱱ ᱵᱟᱝ?
ᱦᱮᱸ᱾
ᱠᱚᱭᱚᱜ ᱦᱚᱨ ᱨᱮ ᱛᱟᱦᱮᱸ ᱫᱚ ᱢᱟᱱᱮ ᱛᱟᱸᱜᱤ ᱟᱨᱠᱤ ᱡᱟᱦᱟᱸ ᱛᱟᱸᱜᱤᱭᱟᱵᱚᱱ ᱚᱱᱟᱜᱮ ᱠᱚᱭᱚᱜ ᱦᱚᱨ ᱨᱮ ᱛᱟᱦᱮᱸ ᱵᱚᱱ ᱞᱟᱹᱭᱟ ᱾
ᱦᱮᱸ᱾
ᱟᱪᱪᱷᱟ ᱤᱧ ᱢᱤᱫᱴᱮᱱ ᱠᱩᱠᱞᱤᱧ ᱫᱚᱦᱚᱭᱮᱜᱼᱟ᱾
ᱦᱮᱸ᱾
ᱦᱮᱞᱳ?
ᱦᱮᱸ ᱟᱡᱚᱢᱚᱜ ᱠᱟᱱᱟ᱾
ᱦᱮᱸ ᱞᱟᱹᱭᱫᱟᱹᱧ ᱠᱷᱟᱹᱡᱟᱹᱲᱤ ᱜᱷᱮᱸᱴ ᱵᱚᱫᱚᱞ ᱢᱟᱱᱮ ᱪᱮᱫ?
ᱚᱱᱟ ᱫᱚ ᱱᱟᱦᱟᱜ ᱤᱧᱟᱹᱜ ᱫᱚ ᱫᱤᱥᱟᱹ ᱵᱟᱝ ᱦᱤᱡᱩᱜ ᱠᱟᱱ ᱛᱤᱧᱟᱹ᱾
ᱟᱪᱪᱷᱟ ᱠᱷᱟᱹᱡᱟᱹᱲᱤ ᱜᱷᱮᱴ ᱵᱚᱫᱚᱞ ᱫᱚ ᱦᱟᱜ ᱡᱟᱦᱟᱸ ᱟᱸ ᱵᱟᱞᱟᱭᱟ ᱡᱚᱢ ᱧᱩ ᱵᱚᱱ ᱢᱮᱛᱟᱜᱼᱟ, ᱚᱱᱮ ᱚᱱᱟ ᱜᱮ ᱠᱷᱟᱹᱡᱟᱹᱲᱤ ᱜᱷᱮᱸᱴ ᱵᱚᱫᱚᱞ
ᱦᱮᱸ᱾
ᱦᱮᱸ ᱟᱨ ᱤᱧ ᱛᱟᱦᱚᱞᱮ ᱢᱤᱫᱴᱟᱝ ᱵᱟᱯ ᱵᱟᱯᱞᱟ ᱤᱫᱤ ᱵᱟᱯᱞᱟ ᱨᱮᱱᱟᱜ ᱢᱤᱫᱴᱟᱝ ᱚᱱᱟ ᱥᱟᱟᱜ ᱥᱟᱹᱜᱟᱹᱭ ᱛᱟᱦᱮᱱᱟ ᱚᱱᱮ ᱚᱱᱠᱟᱱᱟᱜ ᱢᱤᱫᱴᱟᱝ ᱠᱩᱞᱤᱭᱮᱫ ᱢᱮᱭᱟ, ᱡᱮᱢᱚᱱ ᱠᱟᱥᱤ ᱜᱮᱞᱮ ᱠᱟᱥᱤ ᱜᱮᱞᱮ ᱢᱟᱱᱮ ᱟᱵᱚ ᱪᱮᱫ ᱵᱚᱱ ᱵᱩᱡᱷᱟᱹᱣᱟ
ᱦᱮᱸ ᱚᱱᱟ ᱫᱚ ᱜᱚᱱᱚᱝ ᱢᱤᱦᱩ ᱜᱮ ᱱᱟᱸᱜ᱾ ᱜᱚᱱᱚᱝ ᱢᱤᱦᱩᱠᱤ ᱟᱵᱚ ᱠᱟᱥᱤ ᱜᱮᱞᱮ ᱢᱮᱱᱛᱮᱫ ᱵᱚᱱ ᱵᱩᱡᱷᱟᱹᱣ ᱠᱚᱣᱟ᱾
ᱵᱩᱡᱷᱟᱹᱣ ᱠᱚᱣᱟ ᱦᱮᱸ᱾
ᱢᱮᱫᱴᱮᱱ ᱦᱮᱸ ᱟᱨ ᱢᱤᱫᱴᱟᱝ ᱵᱟᱯᱞᱟ ᱨᱮᱱᱟᱜ ᱵᱷᱮᱱᱛᱟ ᱠᱟᱛᱷᱟ ᱜᱮ ᱵᱤᱫᱤ ᱜᱟᱱᱟᱜ ᱢᱮᱱᱛᱮ ᱫᱚ ᱛᱟᱦᱞᱮ ᱪᱮᱫ ᱵᱚᱱ ᱢᱮᱛᱟᱜ-ᱟ?
ᱟᱪᱪᱷᱟ, ᱵᱤᱱᱸᱫᱤ ᱠᱟᱱᱟ᱾
ᱦᱮᱸ,
ᱵᱤᱱᱫᱤ ᱜᱟᱱᱟᱜ ᱫᱚ ᱟᱪᱪᱷᱟ, ᱚᱱᱟᱠᱤ ᱚᱱᱟ ᱡᱟᱦᱟᱸ ᱠᱷᱟᱸᱰᱟ ᱥᱟᱺᱲᱤ ᱵᱩᱱ ᱞᱟᱹᱭᱟ ᱚᱱᱟ ᱵᱩᱱ ᱢᱮᱛᱟᱜᱼᱟ?
ᱦᱮᱸ ᱚᱱᱟ ᱜᱮ ᱥᱩᱴᱤ ᱠᱚ ᱚᱱᱟ ᱜᱮ ᱠᱩᱠᱞᱤ ᱨᱮᱱᱟᱜ ᱛᱮᱞᱟ ᱫᱚ ᱚᱱᱟ ᱜᱮ ᱦᱩᱭᱩᱜᱼᱟ᱾ ᱡᱟᱝ ᱵᱟᱦᱟ ᱢᱮᱱᱛᱮ ᱫᱚ ᱛᱟᱦᱞᱮ ᱚᱠᱟ ᱵᱚᱱ ᱢᱮᱛᱟᱜᱼᱟ?
ᱮ ᱡᱟᱝ ᱵᱟᱦᱟ ᱫᱚ ᱡᱟᱦᱟᱸ ᱟᱵᱚ ᱢᱟᱹᱱᱢᱤ ᱜᱚᱡ ᱯᱚᱨᱮ ᱡᱟᱦᱟᱸ ᱚᱱᱟ ᱡᱟᱝ ᱵᱟᱦᱟ ᱨᱮᱱᱟᱜ ᱠᱷᱟᱹᱯᱟᱹᱨᱤ ᱵᱟᱝ ᱵᱚᱦᱚᱜ ᱠᱷᱟᱹᱯᱨᱤ ᱡᱟᱦᱟᱸ ᱚᱱᱟ ᱡᱟᱝ ᱠᱚ ᱩᱰᱩᱠᱟ ᱚᱱᱟᱴᱟᱜ ᱜᱮ ᱡᱟᱝ ᱵᱟᱦᱟ ᱵᱚᱱ ᱢᱮᱛᱟᱜ-ᱟ᱾ ᱢᱟᱱᱮ ᱢᱤᱫ ᱠᱟᱛᱷᱟ ᱛᱮ ᱞᱟᱹᱭ ᱞᱮᱠᱷᱟᱱ ᱫᱚ ᱵᱚᱦᱚᱜ ᱠᱷᱟᱹᱯᱟᱹᱨᱤ ᱡᱟᱝ ᱟᱨᱠᱤ᱾
ᱦᱮᱸ᱾
ᱟᱨ ᱨᱟᱥᱮ ᱟᱲᱛᱤ ᱫᱚ ᱦᱟᱜ ᱚᱠᱟ ᱵᱚᱱ ᱢᱮᱛᱟᱜ-ᱟ?
ᱨᱟᱥᱮ ᱟᱲᱛᱤ ᱫᱚ, ᱡᱟᱦᱟᱸ ᱟᱵᱚ ᱥᱮᱨᱮᱧ ᱵᱚᱱ ᱞᱟᱹᱭᱟ ᱥᱮᱨᱮᱧ ᱥᱮᱨᱮᱧ ᱜᱮ ᱨᱟᱥ ᱟᱲᱛᱤ ᱛᱮ ᱢᱮᱱᱛᱮ ᱵᱚᱱ ᱵᱩᱡᱷᱟᱹᱣᱟ᱾
ᱦᱮᱸ, ᱟᱨ ᱢᱤᱫᱴᱟᱝ ᱠᱩᱠᱞᱤ ᱱᱟᱜ ᱧᱮᱞ ᱟᱫᱢᱩᱨ ᱨᱟᱥᱟ ᱢᱮᱱᱛᱮ ᱫᱚ ᱪᱮᱫ ᱵᱚᱱ ᱢᱮᱛᱟᱜ-ᱟ?
ᱪᱮᱫ ᱞᱮᱠᱟ,
ᱧᱮᱞᱮ ᱫᱩᱢᱩᱨ ᱨᱟᱥᱟ ᱚᱱᱟ ᱢᱮᱱᱛᱮ ᱫᱚ ᱪᱮᱫ ᱵᱚᱱ ᱢᱮᱛᱟᱜᱼᱟ?
ᱧᱮᱞ ᱫᱩᱢᱩᱨ ᱨᱟᱥᱟ ᱵᱟᱝ?
ᱦᱮᱸ᱾
ᱟ ᱧᱮᱞᱮ ᱰᱩᱢᱩᱨ ᱨᱟᱥᱟ ᱫᱚ ᱡᱟᱦᱟᱸ ᱯᱤᱞᱪᱩ ᱨᱟᱥᱟ ᱵᱩᱱ ᱞᱟᱹᱭᱟ ᱚᱱᱟ ᱚᱱᱟᱴᱟᱜ ᱜᱮ ᱧᱮᱞᱮ ᱰᱩᱢᱩᱨ ᱨᱟᱥᱟ᱾ ᱦᱮᱸ᱾
ᱚᱱᱟᱴᱟᱜ ᱜᱮ ᱦᱩᱭᱩᱜᱼᱟ ᱛᱮᱞᱟ ᱫᱚ ᱱᱟᱜ᱾ ᱟᱨ ᱧᱩᱸᱛ ᱨᱮ ᱛᱟᱦᱮᱸᱱ ᱚᱱᱟ ᱢᱮᱱᱛᱮ ᱫᱚ ᱪᱮᱫ ᱵᱚᱱ ᱢᱮᱛᱟᱜᱼᱟ?
ᱧᱩᱸᱛ ᱨᱮ ᱛᱟᱦᱮᱸ ᱢᱟᱱᱮ ᱢᱟᱱᱮ ᱡᱟᱦᱟᱸ ᱢᱩᱨᱩᱠ ᱟᱨᱠᱤ ᱢᱩᱨᱩᱠ᱾ ᱡᱟᱦᱟᱸ ᱚᱞᱚᱜ ᱯᱟᱲᱦᱟᱜ ᱵᱟᱝ ᱵᱟᱲᱟᱭᱟᱱ ᱦᱚᱲ ᱢᱩᱨᱩᱠ᱾ ᱟᱪᱷᱟ ᱤᱧ ᱢᱤᱫᱴᱮᱝ ᱠᱩᱠᱞᱤᱧ ᱫᱚᱦᱚᱭᱮᱫᱼᱟ?
ᱦᱩᱸ ᱢᱟ᱾
ᱨᱚᱴᱮ ᱟᱪᱷᱤᱢ ᱢᱟᱱᱮ ᱨᱚᱴᱮ ᱟᱪᱷᱤᱢ ᱨᱮᱱᱟᱜ ᱢᱮᱱᱮᱫ ᱪᱮᱫ?
ᱚᱱᱟ ᱫᱚ ᱱᱟᱜᱠᱷᱟᱱ ᱤᱧᱟᱹᱜ ᱫᱚ ᱫᱤᱥᱟᱹ ᱵᱟᱝ ᱦᱤᱡᱩᱜ ᱠᱟᱱ ᱛᱤᱧᱟ, ᱚᱱᱟ ᱫᱚᱢ ᱞᱟᱹᱭ ᱞᱮᱠᱷᱟᱱ ᱱᱟᱯᱟᱭ ᱠᱚᱜᱼᱟ᱾
ᱟᱪᱪᱷᱟ ᱟᱨ ᱨᱚᱴᱮ ᱟᱪᱤᱢ ᱨᱮᱱᱟᱜ ᱛᱮᱞᱟ ᱫᱚ ᱦᱩᱭᱩᱜ ᱠᱟᱱᱟ ᱡᱟᱦᱟᱸ ᱚᱥᱟᱹᱜᱩᱱ ᱚᱥᱟᱹᱜᱩᱱ ᱠᱟᱹᱢᱤ ᱡᱟᱦᱟᱸ ᱵᱚᱱ ᱢᱮᱛᱟ ᱟ ᱚᱱᱚ ᱚᱱᱟᱟᱴᱟᱜ ᱜᱮ ᱨᱚᱴᱮ ᱟᱪᱷᱤᱢ᱾
ᱦᱩᱸ ᱟᱨ ᱧᱤᱫᱟᱹ ᱯᱮᱲᱟ ᱢᱮᱱᱛᱮ ᱫᱚ ᱚᱠᱚᱭ ᱵᱚᱱ ᱢᱮᱛᱟ ᱠᱚᱣᱟ?
ᱧᱤᱫᱟᱹ ᱯᱮᱲᱟ ᱫᱚ ᱱᱩᱠᱩ ᱠᱩᱢᱵᱽᱲᱩ ᱠᱩᱢᱵᱽᱲᱩ ᱡᱟᱦᱟᱸ ᱠᱚ ᱦᱤᱡᱩᱜᱼᱟ, ᱩᱱᱠᱩᱩᱜ ᱜᱮ ᱧᱤᱫᱟᱹ ᱠᱮᱢᱲᱟ ᱧᱤᱫᱟᱹ ᱯᱮᱲᱟ ᱵᱚᱱ ᱢᱮᱛᱟ ᱠᱚᱣᱟ ᱟᱨᱠᱤ᱾
ᱦᱮᱸ ᱚᱱᱟ ᱜᱮ ᱱᱟᱜ ᱦᱩᱭᱩᱜᱼᱟ᱾
ᱟᱪᱷᱟ ᱤᱧ ᱢᱤᱫᱴᱮᱱ ᱠᱩᱠᱞᱤᱧ ᱫᱚᱦᱚᱭᱮᱜᱼᱟ᱾
ᱦᱮᱸ᱾
ᱡᱟᱦᱟᱸ ᱡᱷᱟᱱᱴᱤ ᱠᱚᱠᱚᱨ, ᱡᱷᱟᱱᱴᱤ ᱠᱚᱠᱚᱨ ᱢᱟᱱᱮ ᱪᱮᱫ ᱵᱚᱱ ᱵᱩᱡᱷᱟᱹᱣᱟ?
ᱚᱱᱟ ᱫᱚ ᱱᱟᱜ ᱥᱤᱢ ᱜᱮᱵᱚᱱ ᱵᱩᱡᱷᱟᱹᱣᱮᱫ ᱠᱚᱣᱟ ᱡᱷᱟᱹᱱᱴᱤ ᱠᱚᱠᱚᱨ ᱢᱮᱱᱛᱮ ᱫᱚ᱾
ᱦᱮᱸ ᱦᱮᱸ ᱡᱷᱟᱹᱱᱴᱤ ᱠᱚᱠᱚᱨ ᱢᱟᱱᱮ ᱥᱤᱢ ᱡᱚᱛᱷᱟᱛ ᱛᱮᱞᱟᱢ ᱮᱢ ᱟᱠᱟᱫᱟ᱾
ᱟᱨ ᱡᱟᱦᱟᱸᱱᱟᱜ ᱠᱩᱠᱞᱤ ᱢᱮᱱᱟᱜ ᱠᱷᱟᱱ ᱟᱢ ᱦᱚᱸ ᱞᱟᱹᱭ ᱢᱮ᱾
ᱦᱩᱸ᱾ ᱛᱚᱣᱟ ᱵᱟᱦᱟ ᱢᱮᱱᱛᱮ ᱫᱚ ᱚᱠᱚᱭ ᱵᱚᱱ ᱢᱮᱛᱟ ᱠᱚᱣᱟ?
ᱚ ᱛᱚᱣᱟ ᱵᱟᱦᱟ ᱫᱚ
ᱛᱚᱣᱟ ᱵᱟᱦᱟ᱾
ᱦᱮᱸ᱾
ᱛᱚᱣᱟ ᱵᱟᱦᱟ ᱫᱚ ᱩᱸ ᱴᱷᱤᱠ ᱫᱤᱥᱟᱹ ᱵᱟᱝ ᱦᱩᱭᱩᱜ ᱠᱟᱱᱟ ᱟᱸᱻ ᱡᱟᱹᱱᱤᱡ ᱠᱷᱟᱱ᱾ ᱟᱭᱳ ᱵᱚᱱ ᱢᱮᱛᱟ ᱠᱚᱣᱟ ᱡᱟᱦᱟᱸᱭ ᱜᱚᱜᱚ ᱟᱨᱠᱤ᱾
ᱩᱦᱩᱸᱜ ᱦᱮᱸ ᱚᱱᱟ ᱩᱱᱠᱩ ᱦᱚᱸᱵᱚᱱ ᱢᱮᱛᱟ ᱠᱚᱜᱮᱭᱟ ᱟᱨ ᱛᱳᱣᱟ ᱵᱟᱦᱟ ᱢᱮᱱᱛᱮ ᱫᱚ ᱩᱱᱠᱩ ᱡᱟᱦᱟᱸᱭ ᱧᱮᱞ ᱧᱮᱯᱮᱞ ᱡᱚᱠᱷᱚᱱ ᱠᱚ ᱪᱟᱞᱟᱜ ᱫᱚ ᱡᱟᱦᱟᱸᱭ ᱠᱩᱲᱤ ᱜᱤᱫᱽᱨᱟᱹ ᱠᱚ ᱧᱮᱯᱮᱞ ᱠᱚᱣᱟ, ᱩᱱᱠᱩ ᱜᱮ ᱵᱟᱹᱦᱩ ᱨᱩᱯ ᱛᱮᱠᱚ ᱟᱹᱜᱩ ᱠᱚ ᱞᱟᱹᱜᱤᱫ ᱫᱚ, ᱩᱱᱠᱩ ᱜᱮ ᱛᱚᱣᱟ ᱵᱟᱦᱟ ᱫᱚᱠᱚ, ᱵᱚᱱ ᱢᱮᱛᱟ ᱠᱚᱣᱟ᱾
ᱚ ᱟᱪᱷᱟ ᱟᱪᱷᱟ ᱦᱚᱸ᱾ ᱡᱟᱭᱦᱩᱠ ᱚᱱᱟ ᱫᱚ ᱤᱧᱟᱹᱜ ᱵᱟᱰᱟᱭ ᱵᱟᱝ ᱛᱟᱦᱮᱸ ᱠᱟᱱᱟ ᱟᱢᱮᱢ ᱞᱟᱹᱭᱭᱟᱹᱫᱤᱧᱟ ᱱᱤᱛᱚ ᱫᱩᱧ ᱵᱩᱡᱷᱟᱹᱣ ᱠᱮᱫᱼᱟ᱾ ᱟᱨ ᱤᱧ ᱡᱟᱦᱟᱸ ᱛᱳᱣᱟ ᱦᱮᱸ
ᱚᱱᱟ ᱠᱟᱥᱤ ᱜᱮᱞᱮ ᱢᱮᱱᱛᱮ ᱫᱚ ᱚᱠᱟ ᱵᱚᱱ ᱢᱮᱛᱟᱜᱼᱟ?
ᱩᱸ
ᱟ ᱠᱟᱥᱤ ᱜᱮᱞᱮ ᱢᱟᱱᱮ ᱡᱟᱦᱟᱸ ᱜᱚᱱᱚᱝ ᱡᱷᱚᱜ ᱵᱚᱱ ᱢᱮᱛᱟ ᱠᱚᱣᱟ᱾
ᱦᱮᱸ᱾
ᱩᱸ ᱟᱨ ᱟᱢ ᱠᱤᱪᱷᱩ ᱠᱷᱚᱱ ᱞᱟᱦᱟ ᱡᱟᱦᱟᱢ ᱞᱟᱹᱭ ᱠᱮᱫ-ᱟ ᱛᱳᱣᱟ ᱟᱸ ᱪᱮᱫ ᱛᱳᱣᱟ?
ᱦᱮᱸ, ᱛᱳᱣᱟ ᱵᱟᱦᱟ᱾